ᱦᱮᱞᱳ᱾
ᱦᱮᱸ ᱦᱮᱞᱳ ᱟᱸᱡᱚᱢᱚᱜ ᱠᱟᱱᱟ᱾
ᱦᱮᱸ ᱜᱚᱝᱠᱮ ᱟᱸᱡᱚᱢᱚᱜ ᱠᱟᱱ ᱜᱮᱭᱟ᱾
ᱫᱤᱭᱮ ᱪᱮᱫ ᱠᱚᱢ ᱪᱤᱠᱟᱹᱭᱮᱫᱟ ᱱᱤᱛ ᱫᱚ?
ᱦᱮᱸ ᱜᱚᱝᱠᱮ ᱱᱚᱜᱼᱚᱭ ᱛᱚᱲᱟᱝ ᱱᱤᱛ ᱫᱚ ᱠᱷᱟᱱ ᱠᱷᱮᱛ ᱥᱮᱫ ᱵᱟᱜᱟᱣ ᱦᱩᱭ ᱞᱮᱱ ᱛᱟᱦᱮᱸᱫ- ᱟ ᱾ ᱛᱟᱯᱚᱨ ᱚᱱᱛᱮ ᱠᱷᱚᱱᱟᱜ ᱦᱚᱸᱜᱼᱚᱭ ᱛᱚᱨᱟᱝ ᱢᱤᱫ ᱜᱷᱟᱹᱲᱤᱡ ᱞᱟᱦᱟ ᱦᱮᱡ ᱦᱩᱭ ᱟᱠᱷᱟᱱ᱾
ᱛᱤᱨᱮᱢ ᱩᱰᱩᱝ ᱞᱮᱱ ᱛᱟᱦᱮᱸᱫ ᱥᱮᱛᱟᱜ
ᱥᱮᱛᱟᱜ ᱜᱚᱝᱠᱮ ᱪᱟᱞᱟᱣ ᱦᱩᱭᱞᱱ ᱛᱟᱦᱮᱸᱜᱼᱟ, ᱳᱭ ᱛᱤᱱᱟᱹᱜ ᱥᱮᱫ ᱜᱚᱝᱠᱮ ᱟᱴᱴᱟ ᱥᱮᱫ᱾ ᱪᱟᱞᱟᱣ ᱦᱩᱭ ᱞᱮᱱ ᱛᱟᱦᱮᱸᱼᱟ, ᱦᱮᱸ᱾ ᱟᱫᱚ ᱫᱚᱢᱮᱜ ᱜᱮ ᱜᱚᱝᱠᱮ ᱫᱟᱜ ᱮᱫᱟᱭ, ᱚᱱᱛᱮ ᱫᱚ ᱜᱚᱝᱠᱮ ᱚᱠᱟᱞ ᱞᱮᱠᱟ ᱫᱟᱜ ᱡᱟᱹᱯᱩ ᱠᱚᱫᱚ?
ᱫᱟᱜ ᱡᱟᱹᱯᱩᱫ ᱠᱚᱫᱚ ᱚᱱᱠᱟᱟᱜ ᱜᱮ ᱫᱚᱢᱮᱚᱜ ᱜᱮᱭᱟ ᱱᱚᱰᱮᱭ ᱫᱟᱜ ᱫᱟ ᱾
ᱟᱪᱪᱷᱟ ᱟᱪᱪᱷᱟ ᱟᱪᱪᱷᱟ ᱟᱫᱚ ᱦᱮᱸ᱾
ᱤᱧ ᱦᱚᱸᱧ ᱪᱟᱞᱟᱣ ᱞᱮᱱᱟ ᱤᱧᱦᱚᱸ ᱱᱚᱜᱼᱚᱭᱤᱧ ᱛᱳᱯᱳ ᱵᱟᱲᱟᱭᱮᱱᱟ ᱦᱮᱡ ᱵᱟᱲᱟ ᱠᱟᱛᱮᱫ᱾
ᱟᱪᱪᱷᱟ ᱟᱪᱪᱷᱟ ᱟᱪᱪᱷᱟ ᱛᱟᱦᱚᱞᱮ ᱜᱚᱝᱠᱮ ᱨᱚᱦᱚᱭ ᱠᱚᱫᱚᱵᱤᱱ ᱟᱨᱚᱢᱵᱚ ᱟᱠᱟᱫᱟ
ᱟᱨᱚᱢᱵᱚᱭᱟᱹᱞᱤᱧ ᱦᱟᱸᱜ ᱠᱤᱪᱷᱩ ᱫᱤᱱ ᱯᱚᱨᱮ ᱜᱮ ᱦᱟᱸᱜ ᱚᱱᱟᱜᱮ ᱥᱟᱹᱛ ᱥᱟᱯᱲᱟᱣ ᱠᱚ ᱦᱩᱭᱩᱜ ᱠᱟᱱᱟ ᱠᱷᱮᱛ ᱛᱚ
ᱦᱩᱸ ᱟᱪᱪᱷᱟ ᱟᱪᱪᱷᱟ ᱟᱪᱪᱷᱟ ᱟᱪᱪᱷᱟ᱾ ᱟᱫᱚᱞᱤᱧ ᱢᱮᱱᱮᱫ ᱛᱮ ᱢᱟᱱᱮ ᱵᱚᱨᱥᱟ ᱫᱚᱭ ᱟᱬᱜᱳ ᱠᱟᱫᱟ ᱥᱮ ᱪᱮᱫ ᱟᱹᱣᱨᱤᱭᱟ-ᱟ
ᱧᱮᱞ ᱫᱟᱵᱤᱱ ᱛᱚ ᱚᱱᱠᱟ ᱢᱟᱡᱷᱮ ᱢᱟᱡᱷᱮ ᱫᱟᱜ ᱫᱟᱭ ᱡᱷᱤᱯᱤᱨ ᱥᱤᱷᱤᱯᱤᱨ᱾ ᱟᱫᱚ ᱢᱮᱱᱟᱜᱼᱟ ᱟᱞᱮ ᱥᱮᱫ ᱢᱟ ᱱᱚᱛᱮ ᱢᱤᱱᱤ ᱠᱚ ᱢᱮᱱᱟᱜᱼᱟ ᱜᱟᱰᱟ ᱫᱟᱜ ᱠᱚ ᱩᱰᱩᱝᱚᱜ ᱠᱟᱱᱟ᱾ ᱥᱚᱵ ᱥᱩᱵᱤᱫᱷᱟ
ᱟᱪᱪᱷᱟ ᱟᱪᱪᱷᱟ ᱟᱪᱪᱷᱟ ᱟᱪᱪᱷᱟ᱾
ᱟᱯᱮ ᱥᱮᱫ ᱫᱚ ᱚᱱᱠᱟ ᱜᱟᱰᱟ ᱫᱟᱜ ᱠᱚ ᱢᱮᱱᱟᱜ ᱟᱥᱮ ᱵᱟᱝ-ᱟ
ᱜᱚᱝᱠᱮ ᱜᱟᱰᱟ ᱫᱟᱜ ᱟᱞᱮ ᱫᱚ ᱵᱤᱨ ᱫᱤᱥᱚᱢ ᱛᱚ ᱜᱟᱰᱟ ᱫᱟᱜ ᱫᱚ ᱠᱷᱟᱱ ᱢᱮᱱᱟᱜ ᱟᱠᱟᱫᱟ᱾ ᱟᱨ ᱚᱱᱟ ᱥᱟᱶᱛᱮ ᱜᱚᱝᱠᱮ ᱱᱤᱛᱚᱜ ᱫᱚ ᱟᱠᱷᱟᱱ ᱵᱚᱨᱥᱟ ᱟᱬᱜᱳ ᱟᱠᱟᱱᱟ ᱚᱞᱨᱮᱰᱤ ᱟᱨ ᱪᱟᱥᱵᱟᱥ᱾ ᱛᱚ ᱠᱷᱟᱱ ᱞᱮᱛᱟᱲ ᱟᱠᱟᱱ ᱜᱮᱭᱟ ᱦᱮᱸ
ᱟᱪᱪᱷᱟ᱾
ᱟᱫᱚ ᱦᱚᱸᱜᱼᱚᱭ ᱛᱚᱨᱟ ᱛᱟᱦᱚᱞᱮ ᱜᱚᱝᱠᱮ ᱚᱱᱛᱮ ᱛᱟᱦᱚᱞᱮ ᱞᱟᱹᱭ ᱫᱟᱵᱤᱱ ᱵᱚᱨᱥᱟ ᱫᱚ ᱟᱹᱣᱨᱤᱭᱟᱜᱼᱟ ᱵᱟᱝ᱾
ᱟᱹᱣᱨᱤ ᱟᱹᱣᱨᱤᱭᱟᱜ-ᱟ᱾
ᱟᱪᱪᱷᱟ ᱵᱟᱠᱷᱟᱱ ᱫᱚ ᱟᱯᱮ ᱫᱤᱥᱚᱢ ᱨᱮᱫᱚ ᱜᱚᱝᱠᱮ ᱦᱟᱹᱠᱩ ᱠᱚᱦᱚᱸ ᱛᱚ ᱫᱚᱢᱮ ᱠᱚ ᱧᱟᱢᱚᱜᱼᱟ ᱚᱱᱛᱮ ᱫᱚ᱾
ᱦᱮᱸ ᱩᱰᱩᱝ ᱫᱚᱠᱚ ᱩᱰᱩᱝ ᱵᱟᱲᱟ ᱟᱠᱟᱱ ᱜᱮᱭᱟ᱾
ᱛᱟᱦᱚᱞᱮ ᱵᱤᱱ ᱥᱟᱵᱮᱫ ᱠᱚᱜᱮᱭᱟ᱾
ᱦᱮᱸ ᱢᱤᱫ ᱵᱟᱨ ᱥᱟᱵ ᱫᱚ ᱦᱩᱭᱩᱜ ᱠᱟᱱ ᱜᱮᱭᱟ᱾
ᱟᱪᱪᱷᱟ ᱟᱪᱪᱷᱟ ᱟᱪᱪᱷᱟ ᱟᱪᱪᱷᱟ ᱟᱫᱚ ᱚᱲᱟᱜ ᱠᱚ ᱞᱟᱹᱜᱤᱫ ᱜᱮ ᱥᱮ᱾ ᱵᱟᱡᱟᱨ ᱨᱮᱵᱤᱱ ᱟᱠᱷᱨᱤᱧᱮᱫ ᱠᱚᱣᱟ ᱱᱚᱝᱠᱟ ᱩᱱᱠᱩ ᱞᱟᱹᱜᱤᱫ ᱦᱚ᱾
ᱟ ᱟᱪᱪᱷᱟ ᱟᱪᱪᱷᱟ ᱟᱪᱪᱷᱟ ᱟᱪᱪᱷᱟ᱾
ᱵᱟᱝ ᱟᱫᱚ ᱥᱟᱵ ᱫᱚᱠᱚ ᱥᱟᱵ ᱠᱚᱣᱟ ᱚᱱᱠᱟᱱ ᱢᱟ ᱠᱚᱲᱟ ᱠᱚᱦᱚᱸ ᱢᱮᱱᱟᱜ ᱠᱚᱣᱟ᱾ ᱟᱠᱷᱨᱤᱧ ᱞᱟᱹᱜᱤᱫ ᱠᱚ ᱥᱟᱵ ᱠᱚᱣᱟ᱾
ᱟᱪᱪᱷᱟ ᱟᱪᱪᱷᱟ᱾ ᱟᱹᱞᱤᱧ ᱫᱚᱞᱤᱧ ᱢᱮᱱᱟ ᱡᱮ ᱟᱠᱠᱷᱨᱤᱧ ᱞᱟᱹᱜᱤᱫ ᱦᱚᱸ ᱥᱟᱵ ᱫᱚ ᱫᱚᱨᱠᱟᱨ ᱠᱟᱱᱟ ᱠᱟᱨᱚᱱ ᱫᱚ᱾ ᱵᱮᱵᱽᱥᱟ ᱦᱚᱸᱛᱚ ᱫᱚᱨᱠᱟᱨ ᱠᱟᱱᱟ ᱢᱟᱡᱷᱮ ᱢᱟᱡᱷᱮ ᱫᱚ ᱦᱮᱸ ᱥᱮ ᱵᱟᱝ᱾
ᱴᱷᱤᱠ ᱴᱷᱤᱠ ᱦᱮᱸ ᱦᱮᱸ ᱮᱠᱟᱞ ᱫᱚ ᱞᱟᱹᱠᱛᱤ ᱠᱟᱱ ᱜᱮᱭᱟ
ᱴᱷᱤᱠ ᱴᱷᱤᱠ ᱴᱷᱤᱠ ᱴᱷᱤᱠ᱾ ᱟᱫᱚ ᱜᱚᱝᱠᱮ ᱢᱮᱱᱫᱟᱞᱤᱧ ᱯᱟᱲᱦᱟᱣ ᱠᱚᱫᱚ ᱵᱤᱱ ᱯᱟᱲᱦᱟᱜ ᱠᱟᱱ ᱜᱮᱭᱟ ᱥᱮᱵᱤᱱ᱾ ᱟᱲᱟᱜ ᱜᱤᱰᱤ ᱠᱟᱫᱟ᱾
ᱟᱨ ᱱᱤᱛ ᱫᱚᱞᱤᱧ ᱟᱲᱟᱜ ᱜᱤᱲᱤ ᱠᱟᱫᱟ ᱦᱟᱸ ᱯᱟᱲᱦᱟᱣ ᱢᱟ ᱢᱚᱬᱮ ᱵᱚᱪᱷᱚᱨ ᱢᱟᱲᱟᱝ ᱨᱮ᱾ ᱱᱤᱛ ᱫᱚ ᱦᱚᱸᱜᱼᱚᱭ ᱪᱟᱥᱼᱵᱟᱥ ᱨᱮᱜᱮ ᱞᱤᱧ ᱞᱟᱜᱟᱣ ᱠᱟᱱᱟ, ᱦᱩᱸ᱾
ᱮᱸᱦᱮᱸᱜ, ᱟᱪᱪᱷᱟ ᱟᱪᱪᱷᱟ ᱟᱪᱪᱷᱟ ᱟᱫᱚ ᱜᱚᱢᱠᱮ ᱚᱦᱚᱵᱤᱱ ᱞᱟᱹᱭ ᱠᱮᱭᱟ ᱜᱷᱟᱨᱚᱸᱡᱽ ᱠᱚᱨᱮᱱᱟᱜ ᱮᱲᱠᱮᱴᱚᱲᱮ ᱛᱮ ᱢᱟᱡᱷᱮ ᱢᱟᱡᱷᱮ ᱫᱚ ᱚᱞᱚᱜ ᱯᱟᱲᱦᱟᱜ ᱦᱚᱸ ᱟᱲᱟᱜ ᱜᱤᱰᱤ ᱜᱮ ᱦᱩᱭᱩᱜᱼᱟ, ᱦᱮᱸ‌ᱥ
ᱦᱮᱸ ᱦᱮᱸ ᱚᱱᱠᱟᱱᱟᱜ ᱜᱮ ᱠᱤᱪᱷᱩ ᱟᱹᱞᱤᱧᱟᱜ ᱡᱤᱭᱚᱱ ᱨᱮᱦᱚᱸ ᱦᱮᱡ ᱮᱱ ᱜᱮᱭᱟ ᱚᱱᱟ ᱞᱮᱠᱟ ᱨᱮᱜᱮ ᱱᱚᱜᱼᱚᱭ ᱱᱚᱝᱠᱟᱞᱤᱧ᱾ ᱫᱩᱠ ᱨᱮᱱᱟᱜ ᱠᱟᱛᱷᱟ ᱚᱱᱠᱟᱞᱤᱧ ᱟᱲᱟᱜ ᱠᱮᱫᱟ᱾
ᱟᱫᱚ ᱦᱳᱭᱛᱚ ᱢᱚᱱᱮ ᱨᱮᱫᱚ ᱤᱪᱪᱷᱟᱹ ᱦᱤᱡᱩᱜ ᱜᱮᱭᱟ ᱟᱨᱦᱚᱸ ᱡᱮ ᱥᱤ ᱚᱞᱚᱜ ᱯᱟᱲᱦᱟᱣ ᱞᱮᱱᱠᱷᱟᱱ ᱫᱚ ᱦᱮᱸ ᱵᱟᱝ
ᱦᱮᱸ ᱦᱮᱸ ᱚᱵᱚᱥᱥᱚ᱾ ᱢᱚᱱᱮ ᱛᱮᱢᱟ ᱟᱹᱰᱤ ᱠᱤᱪᱷᱩ ᱜᱮ ᱢᱮᱱᱚᱜ ᱢᱮᱱᱠᱷᱟᱱ ᱱᱚᱣᱟ ᱯᱩᱨᱟᱹᱣ ᱜᱮᱛᱚ᱾
ᱥᱟᱹᱨᱤ ᱜᱮ ᱜᱚᱝᱠᱮ ᱮᱠᱫᱚᱢ ᱥᱟᱹᱨᱤ ᱜᱮ ᱡᱮ ᱢᱚᱱᱮ ᱛᱮᱢᱟ ᱟᱹᱰᱤ ᱠᱤᱪᱷᱩ ᱢᱮᱱᱚᱜᱼᱟ ᱢᱮᱱᱠᱷᱟᱱ ᱚᱱᱟ ᱯᱩᱨᱟᱹᱣ ᱜᱮᱛᱚ ᱟᱹᱰᱤ ᱡᱟᱞᱟ ᱜᱮᱭᱟ ᱦᱮᱸ ᱵᱟᱝ ᱦᱮᱸ᱾
ᱴᱷᱤᱠ ᱴᱷᱤᱠ ᱦᱮᱸ ᱦᱮᱸ ᱟᱹᱵᱤᱱ ᱫᱚ ᱪᱮᱫᱠᱟ ᱚᱞᱚᱜ ᱡᱤᱭᱚᱱ ᱨᱮᱜᱮ ᱢᱮᱱᱟᱜ ᱵᱤᱱ ᱜᱮᱭᱟ᱾
ᱟᱹᱞᱤᱧ ᱮᱠᱷᱟᱱ ᱟᱹᱞᱤᱧ ᱦᱚᱸ ᱟᱹᱵᱤᱱ ᱞᱮᱠᱟ ᱜᱮ ᱜᱚᱝᱠᱮ ᱟᱹᱞᱤᱧ ᱦᱚᱸ ᱮᱠᱷᱟᱱ᱾ ᱵᱟᱨ ᱥᱮᱨᱢᱟ ᱞᱟᱦᱟ ᱚᱞᱚᱜ ᱫᱚᱞᱤᱧ ᱟᱲᱟᱜ ᱜᱤᱲᱤ ᱟᱠᱟᱫᱟ᱾ ᱠᱤᱪᱷᱩᱜᱟᱱ ᱚᱲᱟᱜ ᱠᱚᱨᱮᱱᱟᱜ ᱟᱹᱞᱤᱞ ᱦᱚᱸ ᱟᱱᱟᱴ ᱮᱴᱠᱮᱴᱚᱬᱮ ᱠᱷᱟᱹᱛᱤᱨ ᱛᱮᱜᱮ᱾ ᱦᱮᱸᱥᱮ ᱟᱨ ᱱᱤᱛ ᱫᱚ ᱠᱷᱟᱱ ᱟᱹᱞᱤᱧ ᱫᱚ ᱜᱚᱢᱠᱮ ᱵᱟᱭᱨᱮ ᱥᱮᱫ ᱨᱮ ᱢᱮᱱᱟᱜ ᱟᱠᱟᱫ ᱞᱤᱧᱟᱹ᱾ ᱮᱱᱠᱷᱟᱱ ᱠᱟᱹᱢᱤ ᱠᱟᱱᱟᱞᱤᱧ᱾ ᱟᱫᱚ ᱦᱩᱸᱻ ᱦᱩᱸ, ᱟᱫᱚ ᱚᱝᱠᱟ ᱜᱚᱝᱠᱮ ᱪᱟᱥᱼᱵᱟᱥ ᱪᱟᱞᱟᱜ ᱠᱟᱱᱟ ᱚᱲᱟᱜ ᱥᱮᱫ ᱦᱚᱸ ᱵᱟᱹᱞᱤᱧ ᱪᱟᱞᱟᱣᱟᱲᱮ ᱠᱟᱣᱫᱟ ᱦᱟᱸᱜ ᱠᱷᱟᱱ ᱵᱩᱡᱷᱟᱹᱣ ᱫᱟᱵᱤᱱ᱾
ᱟᱪᱪᱷᱟ᱾ ᱛᱟᱦᱚᱞᱮ ᱦᱮᱸ ᱞᱟᱹᱭᱵᱤᱱ?
ᱦᱮᱸ ᱞᱟᱹᱭ ᱫᱟᱞᱤᱧ ᱛᱟᱞᱦᱮ ᱮ ᱞᱟᱹᱭ ᱫᱟᱵᱤᱱ ᱮ ᱡᱚᱢ ᱠᱚ ᱡᱚᱢ ᱵᱟᱲᱟ ᱠᱚᱫᱚ ᱦᱩᱭ ᱱᱟ ᱥᱮ ᱜᱚᱝᱠᱮ ᱟᱹᱣᱨᱤ?
ᱦᱚᱸ ᱚᱭ ᱡᱚᱢ ᱵᱟᱲᱟ ᱜᱮ ᱦᱩᱭᱩᱜ ᱞᱟᱹᱜᱤᱫ ᱢᱤᱫᱴᱟᱝ ᱠᱟᱴᱠᱚᱢᱤᱧ ᱨᱟᱯᱟ ᱜᱮ ᱠᱟᱱᱟ᱾
ᱦᱮᱸ ᱟᱪᱪᱷᱟ ᱟᱪᱪᱷᱟ ᱟᱪᱪᱷᱟ᱾ ᱵᱟ ᱜᱚᱢᱠᱮ ᱛᱟᱞᱦᱮ ᱵᱟᱯᱮ ᱫᱤᱥᱚᱢ ᱨᱮ ᱱᱤᱛᱚᱜ ᱫᱚ ᱠᱟᱴᱠᱚᱢ ᱠᱚ ᱠᱟᱴᱠᱚᱢ ᱟᱠᱟᱱ ᱜᱮᱭᱟ ᱱᱤᱭᱟᱹ ᱞᱟᱦᱟ ᱤᱱᱟᱹᱜ ᱞᱟᱦᱟ ᱠᱷᱚᱱ ᱜᱮ
ᱦᱮᱸ ᱦᱮᱸ ᱠᱟᱴᱠᱚᱢ ᱟᱠᱟᱱᱟ ᱠᱚ ᱦᱚᱸᱜ-ᱚᱭ ᱞᱤᱧ ᱥᱟᱵ ᱟᱠᱟᱫ ᱠᱚᱣᱟ᱾
ᱟᱪᱪᱷᱟ ᱜᱚᱢᱠᱮ ᱛᱤᱱᱟᱹᱜ ᱜᱟᱱᱵᱤᱱ ᱥᱟᱵ ᱟᱠᱟᱫ ᱠᱚᱣᱟ ᱜᱚᱢᱠᱮ
ᱞᱮᱠᱷᱟ ᱞᱮᱠᱷᱟᱛᱮ ᱢᱚᱬᱮ ᱜᱚᱴᱟᱝ ᱞᱤᱧ ᱥᱟᱵ ᱟᱠᱟᱫ ᱠᱚᱣᱟ᱾
ᱵᱟᱦ ᱜᱚᱝᱠᱮ ᱟᱹᱰᱤ ᱢᱚᱸᱡᱽ ᱛᱚ ᱛᱟᱦᱚᱞᱮ ᱫᱚ ᱜᱚᱝᱠᱮ
ᱦᱮᱸ ᱵᱟᱠᱚ ᱨᱟᱯᱟᱜ ᱦᱚᱪᱚᱣᱟᱹᱧ ᱠᱟᱱᱟ ᱢᱮᱱᱫᱟᱠᱚ ᱩᱛᱩ ᱠᱚ ᱦᱩᱭᱩᱜ-ᱟ᱾ ᱤᱧ ᱞᱟᱹᱭᱫᱟ ᱢᱤᱫᱴᱟᱝ ᱫᱩᱧ ᱨᱟᱯᱟᱜ ᱠᱟᱛᱮᱫ ᱫᱩᱧ ᱡᱚᱢᱮᱜᱮᱭᱟ ᱛᱮᱦᱮᱧ ᱫᱚ᱾
ᱦᱮᱸ, ᱟᱪᱪᱷᱟᱼᱟᱪᱪᱷᱟᱼᱟᱪᱪᱷᱟᱼᱟᱪᱪᱷᱟ᱾ ᱢᱟᱡᱷᱮ-ᱢᱟᱡᱷᱮ ᱫᱚ ᱜᱚᱢᱠᱮ ᱟᱹᱞᱤᱧ ᱫᱩᱞᱤᱧ ᱢᱮᱱᱟ, ᱡᱮ ᱠᱟᱴᱠᱚᱢ ᱫᱚ ᱡᱟᱦᱟ ᱜᱮᱵᱤᱱ ᱞᱟᱹᱭ ᱠᱮᱫ ᱨᱟᱯᱟᱜ ᱜᱮᱠᱚ ᱥᱤᱵᱤᱞᱟ ᱜᱚᱢᱠᱮ ᱦᱮᱸ᱾ ᱟ ᱡᱩᱫᱤ ᱟᱨ ᱡᱩᱫᱤ ᱡᱚᱡᱚᱼᱡᱚᱡᱚ ᱛᱟᱦᱮᱸᱱᱟ ᱩ ᱵᱟᱵᱟ ᱨᱮ ᱟᱹᱰᱤ ᱪᱚᱨᱚᱠ ᱠᱚ ᱥᱮᱵᱮᱞᱟ ᱜᱚᱢᱠᱮ ᱮᱠᱫᱚᱢ, ᱦᱮᱸ᱾
ᱦᱮᱸ ᱦᱮᱸ᱾
ᱟᱫᱚ ᱜᱚᱝᱠᱮ ᱵᱟ ᱡᱚᱡᱚᱼᱡᱚᱡᱚ ᱡᱚᱡᱚ ᱫᱚᱵᱤᱱ ᱯᱚᱴᱚᱢ ᱠᱟᱫᱟ ᱥᱮ ᱵᱟᱯᱮ ᱯᱚᱴᱚᱢ ᱟᱠᱟᱫᱟ?
ᱯᱚᱴᱚᱢ ᱫᱚ ᱟᱞᱮ ᱫᱚ ᱦᱟᱸᱜ ᱵᱟᱞᱮ ᱯᱚᱴᱚᱢᱠᱟᱫᱟ ᱟᱫᱚ ᱦᱟᱸᱜ ᱢᱮᱱᱟᱜ ᱠᱚᱜᱮᱭᱟ ᱮᱸ ᱵᱚᱭᱦᱟ ᱛᱟᱠᱚ ᱩᱱᱠᱩ ᱴᱷᱮᱱ ᱠᱷᱚᱱᱜᱮ ᱟᱹᱜᱩ ᱦᱩᱭᱩᱜ ᱞᱟᱹᱜᱤᱫ
ᱟᱪᱪᱷᱟ ᱟᱪᱪᱷᱟ ᱟᱪᱪᱷᱟ ᱜᱚᱝᱠᱮ ᱠᱟᱴᱠᱚᱢ ᱫᱚ ᱡᱚᱡᱚ ᱥᱟᱶ ᱫᱚ ᱟᱹᱰᱤ ᱪᱚᱨᱚᱠ ᱠᱚ ᱵᱩᱡᱷᱟᱹᱜ-ᱟ ᱠᱤᱱᱛᱩᱨ
ᱴᱷᱤᱠ ᱚᱱᱟᱜᱮ ᱟᱹᱞᱤᱧ ᱥᱤᱯᱤ ᱠᱚ ᱞᱟᱹᱜᱤᱫ
ᱦᱮᱸ ᱟᱪᱪᱷᱟ ᱟᱪᱪᱷᱟ ᱟᱵᱤᱱ, ᱟᱵᱤᱱᱞᱟᱹᱭ ᱠᱮᱫ ᱛᱮ ᱟᱹᱞᱤᱧᱟᱜ ᱩᱞᱤᱫᱟᱜ ᱜᱮ ᱡᱚᱨᱚᱠ ᱜᱚᱫᱚᱜ ᱠᱟᱱᱟ ᱢᱟᱱᱮ ᱥᱟᱹᱨᱤᱜᱮ ᱟᱹᱰᱤ ᱪᱚᱨᱚᱠ ᱢᱤᱫᱴᱟᱝ ᱱᱚᱣᱟ ᱮᱸ ᱵᱩᱡᱷᱟᱹᱜ-ᱟ ᱠᱟᱴᱠᱚᱢ, ᱠᱟᱴᱠᱚᱢ ᱫᱚ ᱟᱫᱚ ᱜᱚᱝᱠᱮ ᱟᱞᱤᱧ ᱞᱤᱧ ᱢᱮᱱᱮᱫᱟ ᱞᱟᱹᱭᱫᱟᱹᱧ ᱚᱱᱛᱮ ᱫᱚ ᱚᱠᱟ ᱠᱚᱨᱮ ᱠᱚ ᱠᱟᱴᱠᱚᱢ ᱟᱠᱟᱱᱛᱮ ᱫᱚᱢᱮ ᱜᱮ ᱥᱮ ᱪᱮᱫ?
ᱦᱮᱸ ᱟᱲᱮ ᱠᱚᱨᱮ ᱠᱚ ᱨᱟᱠᱟᱵ ᱠᱟᱱᱟ ᱱᱤᱛ ᱢᱟ ᱜᱟᱰᱟ ᱫᱟᱜ ᱠᱚ ᱵᱟᱹᱭ ᱵᱟᱹᱭ ᱛᱮ ᱨᱟᱠᱟᱵᱚᱜ ᱠᱟᱱᱟ ᱛᱚ᱾ ᱚᱱᱟ ᱪᱟᱣᱱᱟᱜ ᱟᱲᱮ ᱛᱮᱜᱮ ᱦᱟᱸᱜ ᱠᱚ ᱨᱟᱠᱟᱵ ᱠᱟᱱᱟ ᱩᱱᱠᱩ
ᱚ ᱟᱪᱪᱷᱟ ᱟᱪᱪᱷᱟ
ᱟᱯᱮ ᱥᱮᱫ ᱫᱚ ᱚᱠᱟ ᱞᱮᱠᱟ ᱠᱟᱴᱠᱚᱢ ᱠᱚ ᱚᱠᱟ ᱞᱮᱠᱟ ᱢᱮᱱᱟᱜ ᱠᱚᱣᱟ
ᱦᱮᱞᱳ
ᱦᱮᱞᱳ ᱜᱚᱝᱠᱮ ᱟᱸᱡᱚᱢᱚᱜ ᱠᱟᱱᱟ ᱥᱮ ᱵᱟᱝ?
ᱦᱮᱸ ᱚᱝᱠᱟᱱ ᱜᱮᱭᱟ ᱟᱸᱡᱚᱢ ᱫᱟᱵᱤᱱ ᱟᱹᱵᱤᱱ
ᱦᱮᱸ ᱦᱮᱸ ᱟᱸᱡᱚᱢᱚᱜ ᱠᱟᱱᱟ᱾ ᱢᱮᱱᱫᱟᱞᱤᱧ ᱠᱟᱴᱠᱚᱢ ᱪᱮᱫ ᱞᱮᱠᱟ ᱢᱮᱱᱟᱜ ᱠᱚᱣᱟ ᱟᱯᱮ ᱥᱮᱫ
ᱟᱫᱚ ᱜᱚᱢᱠᱮ ᱟᱞᱮᱥᱮᱫ ᱫᱚ ᱟᱹᱰᱤ ᱡᱚᱛᱷᱟᱛ ᱠᱟᱛᱷᱟ ᱵᱤᱱ ᱠᱩᱞᱤᱭᱟᱠᱟᱫ ᱞᱤᱧᱟᱹ ᱟᱫᱚ ᱜᱚᱢᱠᱮ ᱵᱤᱱ ᱧᱮᱞᱮᱫ ᱜᱮᱭᱟ ᱛᱮᱦᱮᱧ ᱮᱸ ᱦᱚᱭᱞᱚᱝ ᱨᱮᱱᱟᱜ ᱟᱹᱨᱩ ᱯᱷᱮᱨᱟᱣ ᱠᱷᱟᱹᱛᱤᱨ ᱫᱤᱱ ᱫᱤᱱ ᱛᱮ ᱡᱟᱦᱟᱸ ᱠᱷᱮᱛ ᱵᱟᱹᱫᱽ ᱠᱚᱨᱮ ᱚᱸᱰᱮ ᱥᱟᱨ ᱠᱚᱠᱚ ᱮᱢᱟᱜ ᱠᱟᱱᱟ ᱥᱮ ᱜᱚᱝᱠᱮ ᱛᱟᱨᱯᱚᱨ ᱛᱟᱦᱚᱞᱮ ᱦᱮᱸ ᱥᱟᱨ ᱠᱚ ᱮᱢ ᱦᱩᱭᱩᱜ ᱛᱮ ᱩᱱᱠᱩ ᱫᱤᱱ ᱫᱤᱱ ᱛᱮ ᱡᱟᱦᱟᱸᱭ ᱠᱟᱴᱠᱚᱢ ᱠᱟᱴᱠᱚᱢ ᱠᱚ ᱦᱟᱹᱠᱩ ᱠᱚ ᱟᱹᱰᱤ ᱠᱚ ᱠᱚᱢ ᱧᱚᱜ ᱟᱠᱟᱱᱟ ᱜᱚᱝᱠᱮ ᱦᱮᱸ ᱟᱨ ᱱᱮᱛᱟᱨ ᱫᱚᱠᱚ ᱧᱟᱢᱚᱜ ᱚᱝᱠᱟᱱ ᱦᱚᱸ ᱟᱹᱰᱤ ᱠᱚ ᱠᱚᱢ ᱜᱚᱜ ᱠᱟᱱᱟ ᱜᱚᱝᱠᱮ ᱞᱟᱦᱟ ᱠᱷᱱᱟᱜ ᱫᱚ ᱵᱩᱡᱷᱟᱹᱣ ᱫᱟᱵᱤᱱ᱾
ᱦᱮᱸ ᱴᱷᱤᱠ ᱫᱚ ᱴᱷᱤᱠ ᱜᱮᱵᱤᱱ ᱢᱮᱱᱫᱟ ᱟᱞᱮ ᱥᱮᱫ ᱦᱚᱸ ᱚᱱᱠᱟ ᱜᱮ ᱠᱚᱢ ᱫᱚᱠᱚ ᱠᱚᱢ ᱪᱟᱵᱟᱜ ᱠᱟᱱᱟ᱾
ᱟᱫᱚ ᱜᱚᱢᱠᱮ ᱧᱮᱞ ᱵᱤᱱ ᱪᱮᱫᱟᱜ ᱵᱟᱝᱠᱚ ᱠᱚᱢᱚᱜ-ᱟ ᱛᱮᱦᱤᱧ ᱟᱵᱚ ᱡᱟᱦᱟᱸ ᱡᱟᱭᱜᱟ ᱨᱮ ᱛᱮᱦᱤᱧ ᱞᱟᱦᱟ ᱛᱮᱫᱚ ᱱᱟᱦᱮᱞ ᱛᱮᱵᱚᱱ ᱥᱤᱭᱮᱫ ᱛᱟᱦᱮᱸᱫ ᱚᱱᱟ ᱡᱟᱭᱜᱟ ᱨᱮ ᱱᱤᱛᱚᱜ ᱴᱨᱟᱠᱴᱟᱨ ᱛᱮᱵᱚᱱ ᱥᱤᱭᱮᱫᱟ ᱛᱟᱦᱚᱞᱮ ᱱᱩᱠᱩ ᱡᱟᱦᱟᱸᱭ ᱠᱟᱴᱠᱚᱢ ᱠᱚᱠᱚ ᱛᱟᱦᱮᱱ ᱛᱟᱦᱮᱸ ᱩᱱᱠᱩ ᱦᱚᱸ ᱪᱤᱠᱟᱹ ᱛᱮᱠᱚ ᱛᱟᱦᱮᱱᱟ ᱦᱟᱥᱟ ᱞᱟᱛᱟᱨ ᱨᱮᱫᱚ ᱢᱟ ᱞᱟᱭᱵᱤᱱ ᱦᱮᱸ ᱵᱟᱝ
ᱦᱮᱸ ᱦᱮᱸ ᱦᱮᱸ ᱛᱚ
ᱛᱟᱦᱚᱞᱮ ᱜᱚᱝᱠᱮ ᱚᱱᱛᱮ ᱫᱚ ᱚᱱᱛᱮ ᱫᱚ ᱛᱤᱱᱟᱹᱜ ᱜᱟᱱ ᱯᱚᱨᱤᱢᱟᱱ ᱛᱮ ᱢᱮᱱᱟᱜ ᱠᱚᱣᱟ ᱠᱟᱴᱠᱚᱢ ᱠᱚ
ᱢᱚᱴᱟᱢᱩᱴᱤ ᱢᱮᱱᱟᱜ ᱠᱚᱣᱟ ᱡᱟᱦᱟᱸ ᱞᱟᱦᱟᱛᱮ ᱡᱟᱦᱟᱸ ᱞᱮᱠᱟ ᱠᱚ ᱛᱟᱦᱮᱱ ᱛᱟᱦᱮᱸᱫ ᱚᱱᱠᱟ ᱫᱚ ᱵᱟᱹᱱᱩᱜ ᱠᱚᱣᱟ ᱦᱮᱸ
ᱟᱪᱪᱷᱟ ᱟᱪᱪᱷᱟ ᱟᱪᱷᱟ ᱛᱟᱦᱚᱞᱮ ᱚᱱᱟ ᱠᱷᱚᱱ ᱫᱚ ᱟᱹᱰᱤ ᱜᱮ ᱠᱚᱢ ᱠᱟᱱᱟ ᱥᱮ ᱜᱚᱝᱠᱮ
ᱦᱮᱸ ᱟᱹᱰᱤ ᱟᱢᱫᱟ ᱠᱚ ᱠᱚᱢ ᱠᱟᱱᱟ᱾ ᱵᱟᱠᱷᱟᱱ ᱞᱟᱦᱟᱛᱮᱢᱟ ᱵᱟᱹᱞᱛᱤ ᱵᱟᱹᱞᱛᱤᱧ ᱟᱹᱜᱩ ᱠᱚ ᱛᱟᱦᱮᱸᱫ ᱱᱚᱜ ᱱᱤᱛᱚᱜ ᱛᱟᱨ ᱱᱚᱜᱼᱚᱭ ᱢᱚᱬᱮ ᱜᱚᱴᱟᱝᱤᱧ ᱥᱟᱵ ᱟᱹᱜᱩ ᱟᱠᱟᱫ ᱠᱚᱣᱟ ᱢᱚᱱᱮ ᱵᱤᱱ ᱵᱩᱡ ᱮᱫᱼᱟ ᱪᱮᱫ ᱛᱤᱱᱟᱹᱜ ᱴᱟ ᱯᱚᱨᱤᱵᱚᱨᱛᱚᱱ ᱠᱟᱱᱟ?
ᱥᱟᱹᱨᱤᱜᱮ ᱜᱚᱝᱠᱮ ᱟᱹᱰᱤᱴᱟᱜ ᱜᱮᱛᱚ ᱯᱚᱨᱤᱵᱚᱨᱛᱚᱱ ᱟᱠᱟᱱᱟᱮᱧ ᱧᱮᱞᱫᱟ ᱛᱚ ᱱᱚᱣᱟᱢᱟ ᱛᱟᱦᱞᱮ᱾
ᱴᱷᱤᱠ ᱴᱷᱤᱠ᱾
ᱟ ᱛᱟᱦᱚᱞᱮ ᱦᱟᱹᱠᱩ ᱦᱟᱹᱠᱩ ᱠᱚᱫᱚ ᱩᱱᱠᱩ ᱦᱚᱸ ᱚᱱᱠᱟ ᱜᱮ ᱥᱮ ᱦᱟᱹᱠᱩ ᱫᱚ ᱚᱱᱠᱟ ᱫᱚ ᱵᱟᱝ ᱡᱟᱦᱟᱸᱮᱠ ᱞᱟᱦᱟᱛᱮ ᱠᱚ ᱛᱟᱦᱮᱸ ᱠᱟᱱᱟ ᱚᱱᱠᱟ ᱜᱮ ᱠᱚ ᱢᱮᱱᱟᱜ ᱠᱚᱜᱮᱭᱟ?
ᱦᱟᱹᱠᱳ ᱫᱚ ᱡᱟᱦᱟᱸ ᱦᱟᱹᱠᱳ ᱠᱚᱠᱚ ᱪᱟᱥ ᱠᱚᱣᱟ ᱩᱱᱠᱩ ᱫᱚ ᱜᱟᱰᱟ ᱨᱮᱠᱚ ᱦᱤᱡᱩᱜᱼᱟ ᱛᱚ᱾ ᱚᱱ ᱚᱝᱠᱟ ᱯᱮᱨᱮᱡ ᱞᱮᱱᱠᱷᱟᱱ ᱛᱚᱵᱮ ᱡᱟᱦᱟᱸ ᱞᱮᱠᱟ ᱱᱚᱣᱟ ᱠᱷᱟᱞ ᱵᱤᱞ ᱠᱚᱨᱮ ᱡᱟᱦᱟᱸ ᱞᱮᱠᱟ ᱠᱚ ᱦᱟᱠᱳᱜ-ᱟ᱾ ᱚᱱᱟ ᱠᱷᱚᱱ ᱫᱚᱠᱚ ᱠᱚᱢ ᱟᱠᱟᱱᱟ ᱩᱱᱠᱩ ᱦᱚᱸ
ᱟᱪᱪᱷᱟ ᱟᱪᱪᱷᱟ ᱚᱱᱠᱟ ᱫᱚ ᱢᱟᱱᱮ ᱵᱟᱝᱠᱚ ᱧᱮᱞᱚᱜ-ᱟ ᱦᱮᱸ ᱥᱮ ᱪᱮᱫ ᱜᱚᱝᱠᱮ
ᱦᱮᱸ ᱦᱮᱸ ᱟᱹᱰᱤ ᱟᱢᱫᱟ ᱠᱚ ᱠᱚᱢ ᱠᱟᱱᱟ
ᱟᱫᱚ ᱦᱚᱜ-ᱚᱱᱟ ᱜᱮᱛᱚ ᱜᱚᱝᱠᱮ ᱥᱟᱹᱨᱤᱜᱮ ᱟᱹᱰᱤ ᱢᱤᱫᱴᱮᱱ ᱮ ᱫᱩᱠ ᱠᱟᱛᱷᱟ ᱠᱟᱱᱟ ᱦᱮᱸ ᱵᱟᱝ ᱦᱮᱸ
ᱦᱮᱸ᱾
ᱫᱤᱱ ᱫᱤᱱ ᱛᱮ ᱟᱵᱚ ᱦᱟᱹᱠᱩ ᱠᱚᱦᱚᱸ ᱠᱚ ᱠᱚᱢ ᱦᱟᱹᱠᱩ ᱠᱚᱦᱚᱸ ᱠᱚ ᱠᱚᱢ ᱪᱟᱞᱟᱜ ᱠᱟᱱᱟ᱾ ᱟᱫᱚᱞᱤᱧ ᱢᱮᱱᱫᱟ ᱱᱤᱛ ᱫᱚ ᱛᱟᱦᱚᱞᱮ ᱮᱵ ᱡᱮᱠᱷᱚᱱ ᱵᱚᱨᱥᱟ ᱫᱤᱱ ᱠᱚ ᱥᱮᱴᱮᱨᱚᱜᱼᱟ ᱛᱟᱦᱚᱞᱮ ᱩᱱᱫᱚ ᱚᱲᱟᱜ ᱠᱚ ᱞᱟᱹᱜᱤᱫ ᱜᱮᱵᱤᱱ ᱥᱟᱵ ᱠᱚᱜᱮᱭᱟ ᱥᱮ ᱢᱟᱡᱷᱮ ᱢᱟᱡᱷᱮ ᱫᱚ ᱵᱮᱥᱟ ᱦᱚᱸᱵᱤᱱ ᱵᱮ ᱥᱟ ᱠᱚ ᱜᱮᱭᱟ᱾
ᱵᱮᱵᱽᱥᱟ ᱫᱚ ᱵᱚᱞᱛᱮ ᱦᱟᱴ ᱠᱚᱨᱮ ᱫᱚ ᱯᱟᱹᱞᱤᱧ ᱤᱫᱤ ᱠᱚᱣᱟ ᱟᱛᱳ ᱨᱮᱜᱮᱞᱤᱧ ᱟᱹᱠᱷᱨᱤᱧ ᱠᱚᱣᱟ᱾
ᱟᱪᱪᱷᱟ ᱪᱷᱟ ᱪᱷᱟ ᱪᱷᱟ ᱟᱫᱚ ᱜᱚᱝᱠᱮ ᱟᱹᱛᱳ ᱨᱮᱦᱚᱸ ᱛᱚ ᱫᱚᱢᱮ ᱠᱚ ᱦᱟᱛᱟᱣ ᱠᱚᱣᱟ ᱦᱮᱸ ᱵᱟᱝ?
ᱦᱮᱸ ᱦᱮᱸ᱾
ᱴᱷᱤᱠ ᱴᱷᱤᱠ ᱴᱷᱤᱠ ᱴᱷᱤᱠ᱾
ᱵᱟᱹᱲᱛᱤ ᱧᱚᱜ ᱡᱩᱚᱫᱤ ᱥᱟᱵ ᱦᱩᱭᱮᱱ ᱠᱷᱟᱱ, ᱟᱫᱚ ᱩᱱᱟᱹᱜ ᱫᱚ ᱵᱟᱢ ᱡᱚᱢ ᱫᱟᱲᱮ ᱠᱮᱭᱟ ᱥᱮ᱾ ᱱᱚᱣᱟ ᱫᱚ ᱟᱹᱠᱷᱤᱨᱤᱧ ᱜᱮ ᱱᱟᱯᱟᱭᱚᱜᱼᱟ᱾
ᱴᱷᱤᱠ ᱴᱷᱤᱠ ᱴᱷᱤᱠ ᱴᱷᱤᱠ ᱴᱷᱤᱠ᱾ ᱟᱫᱚ ᱜᱚᱝᱠᱮ ᱪᱮᱫ ᱪᱤᱞᱤ ᱦᱟᱹᱠᱩ ᱠᱚ ᱠᱚ ᱩᱱᱠᱩ ᱫᱚᱠᱚ ᱟᱬᱜᱚᱱᱟ ᱢᱟᱱᱮ ᱚᱱᱟ ᱠᱷᱟᱹᱛ ᱵᱟᱹᱛ ᱨᱮᱫᱚ?
ᱡᱮᱞᱮᱠᱟ ᱯᱩᱴᱤ ᱦᱟᱹᱠᱳ ᱞᱮᱴᱟ ᱦᱟᱹᱠᱳ ᱫᱷᱩᱲᱤ ᱦᱟᱹᱠᱳ ᱚᱱᱼᱚ ᱚᱱᱠᱟᱱ ᱦᱟᱹᱠᱳ ᱠᱚ᱾
ᱟ ᱴᱷᱤᱠ ᱴᱷᱤᱠ ᱟᱫᱚ ᱜᱮ ᱚᱝᱠ ᱫᱚ ᱛᱟᱦᱚᱞᱮ ᱜᱚᱝᱠᱮ ᱪᱮᱫ ᱛᱮᱯᱮ ᱥᱤᱭᱮᱫ ᱛᱟᱵᱚᱱᱟ ᱢᱟᱱᱮ ᱱᱟᱦᱮᱞ ᱛᱮᱜᱮ ᱥᱮ ᱱᱚᱝᱠᱟ ᱴᱟᱠᱴᱟᱨ ᱠᱚ ᱛᱮᱯᱮ ᱥᱤᱭᱮᱫ ᱛᱟᱵᱚᱱᱟ?
ᱱᱟᱦᱮᱞ ᱫᱚ ᱢᱮᱱᱟᱜ ᱜᱮᱭᱟ ᱱᱚᱝᱠᱟ ᱢᱤᱫ ᱵᱟᱨ ᱞᱮᱠᱷᱟ ᱥᱩᱢᱩᱝ ᱴᱮᱠᱴᱟᱨ ᱜᱮ ᱵᱟᱹᱲᱛᱤ ᱢᱮᱱᱟᱜᱼᱟ᱾ ᱴᱮᱠᱴᱟᱨ ᱛᱮᱜᱮ ᱟᱹᱞᱤᱧ ᱫᱚᱞᱤᱧ ᱥᱤᱭᱟ ᱵᱟᱹᱲᱛᱤ᱾
ᱦᱩᱸ ᱟᱪᱪᱷᱟ ᱟᱪᱪᱷᱟ᱾ ᱟᱫᱚ ᱥᱟᱹᱨᱤ ᱜᱮ ᱜᱚᱢᱠᱮ ᱦᱟᱯ ᱦᱟᱯᱮᱱ ᱫᱤᱱ ᱢᱟᱱᱮ ᱟᱹᱞᱤᱧ ᱞᱤᱧ ᱪᱤᱱᱛᱟᱹ ᱵᱟᱲᱟᱭᱟ ᱡᱮ ᱱᱚᱝᱠᱟᱱ ᱫᱤᱱ ᱦᱚᱭᱛᱚ ᱥᱮᱴᱮᱨᱚᱜᱼᱟ᱾ ᱡᱟᱦᱟᱸ ᱫᱤᱱ ᱨᱮᱫᱚ ᱦᱚᱳᱭᱛᱳ ᱛᱮᱦᱤᱧ ᱟᱵᱚ ᱠᱚ ᱥᱟᱢᱟᱝ ᱨᱮ ᱡᱮᱢᱚᱱ ᱤᱭᱟᱹ ᱛᱟᱸᱦᱮ ᱠᱟᱱᱟ ᱜᱚᱢᱠᱮ ᱧᱮᱞ ᱫᱤᱥᱟᱹᱭ ᱜᱮᱭᱟᱵᱤᱱ ᱰᱷᱤᱝᱠᱤ ᱛᱟᱦᱮᱸ ᱠᱟᱱᱟ, ᱰᱷᱤᱝᱠᱤ ᱡᱮᱢᱚᱱ ᱥᱟᱦᱟ ᱥᱟᱺᱜᱤᱧ ᱮᱱᱟ ᱟᱵᱚ ᱠᱷᱚᱱᱟᱜ ᱦᱳᱭᱛᱳ ᱟᱹᱞᱤᱧ ᱞᱤᱧ ᱢᱚᱱᱮᱭᱟ ᱢᱤᱫ ᱫᱤᱱ ᱦᱤᱞᱳ ᱱᱚᱝᱠᱟᱱ ᱫᱤᱱ ᱦᱚᱸ ᱥᱮᱴᱮᱨᱚᱜᱼᱟ, ᱡᱟᱦᱟᱸ ᱫᱤᱱᱤᱞᱳᱜ ᱫᱚ ᱠᱷᱟᱱ ᱡᱮᱞᱮᱵᱤᱱ ᱴᱟᱠ-ᱴᱟᱜ ᱢᱟᱱᱮ ᱤᱭᱟᱹ ᱦᱚᱸ ᱟᱵᱚᱣᱟᱜ ᱱᱟᱦᱮᱞ ᱟᱠᱷᱟᱱ ᱟᱫᱚ ᱩᱱᱫᱚ ᱜᱚᱞᱯᱚ ᱯᱚ ᱨᱮᱜᱮ ᱛᱟᱦᱮᱱᱟ ᱟᱵᱚ ᱡᱟᱦᱟᱸᱭ ᱯᱚ ᱯᱚᱝᱲᱟ ᱠᱚ ᱩᱱᱠᱩ ᱫᱚ ᱡᱮ ᱴᱟ ᱢᱟᱱᱮ ᱢᱤᱫᱴᱮᱱ ᱱᱟᱦᱮᱞ ᱛᱟᱦᱮᱱᱟ ᱱᱟᱦᱮᱞ ᱛᱟᱦᱮᱸ ᱠᱟᱱᱟ ᱱᱚᱝ ᱠᱟ ᱦᱮᱸ ᱵᱟᱝ ᱜᱚᱢᱠᱮ?
ᱦᱮᱸ ᱦᱩᱸ᱾
ᱟᱫᱚ ᱜᱚᱢᱠᱮ ᱟᱵᱤᱱᱟᱜ ᱢᱚᱱ ᱛᱮ ᱚᱠᱟ ᱞᱮᱠᱟᱭ ᱢᱮᱱᱟ ᱡᱮ ᱚᱠᱟ ᱞᱮᱠᱟᱛᱮ ᱱᱚᱣᱟ ᱡᱤᱱᱤᱥ ᱦᱚᱸᱵᱚᱱ ᱥᱟᱵ ᱫᱚᱦᱚᱭᱟ ᱟᱨ ᱱᱟᱣᱟᱱᱟᱜ ᱡᱤᱱᱤᱥ ᱦᱚᱵᱚᱱ ᱟᱯᱱᱟᱨ ᱫᱟᱲᱮᱭᱟᱜᱼᱟ ᱜᱚᱝᱠᱮ?
ᱚᱱᱟᱜᱮ ᱠᱟᱛᱷᱟ ᱫᱚ ᱛᱚᱵᱮ ᱧᱮᱞ ᱵᱤᱱ ᱰᱟᱝᱨᱟ ᱟᱹᱥᱩᱞ ᱠᱟ ᱠᱟᱛᱮ ᱨᱮᱦᱚᱸ ᱛᱚᱞᱤᱧ ᱢᱚᱱᱮᱭᱟ ᱡᱮ ᱮᱸ ᱵᱟᱹᱲᱛᱤ ᱠᱟᱭᱛᱮ ᱞᱚᱥ ᱜᱮ ᱦᱩᱭᱩᱜ ᱠᱟᱱᱟ᱾ ᱡᱟᱸᱦᱟ ᱞᱮᱠᱟ ᱠᱷᱚᱨ ᱠᱚ ᱚᱠᱟᱞᱮᱠᱟ ᱫᱟᱢᱚᱜ ᱠᱟᱱᱟ, ᱚᱱᱟ ᱞᱮᱠᱟᱨᱮ ᱟᱨ ᱴᱮᱠᱴᱟᱨ ᱠᱷᱟᱱ ᱫᱚ ᱧᱮᱞ ᱵᱤᱱᱼᱟ ᱥᱟᱱᱟᱢᱟᱜ ᱠᱟᱹᱢᱤ ᱨᱮᱜᱮ ᱟᱵᱚ ᱵᱚᱱ ᱞᱟᱜᱟᱣ ᱫᱟᱲᱮᱭᱟᱜᱼᱟ᱾ᱮᱢᱱᱤ ᱫᱤᱱ ᱨᱮᱦᱚᱸ ᱡᱟᱦᱟᱱ ᱠᱟᱹᱢᱤ ᱨᱮᱜᱮ ᱵᱚᱱ ᱞᱟᱜᱟᱣ ᱫᱟᱲᱮᱭᱟᱜᱼᱟ ᱢᱮᱱᱠᱷᱟᱱ ᱰᱟᱝᱨᱟ ᱜᱟᱹᱰᱤᱤ ᱛᱚ ᱟᱨ ᱚᱱᱠᱟ ᱠᱟᱹᱢᱤᱤᱨ ᱨᱮ ᱵᱟᱵᱚᱱ ᱞᱟᱜᱟᱣ ᱫᱟᱲᱮ ᱠᱮᱭᱟ?
ᱟᱜ ᱮᱠᱫᱚᱢ ᱴᱷᱤᱠ ᱜᱚᱢᱠᱮ ᱮᱠᱫᱚᱢ ᱮᱠᱫᱚᱢ ᱴᱷᱤᱠ ᱟᱫᱚᱞᱤᱧ ᱢᱮᱱᱫᱟ ᱡᱮ ᱟᱹᱞᱤᱧ ᱟᱹᱞᱤᱧᱟᱜ ᱢᱮᱱᱫᱚ ᱡᱮ ᱱᱟᱣᱟᱱᱟᱜ, ᱱᱟᱣᱟᱱᱟᱜ ᱡᱤᱱᱤᱥ ᱦᱚᱸ ᱚᱠᱟᱮᱠᱟ ᱛᱮᱵᱚᱱ ᱟᱯᱱᱟᱨ ᱫᱟᱲᱮᱭᱟᱜᱼᱟ ᱦᱮᱸ ᱥᱮ ᱪᱮ?
ᱦᱩᱸ ᱦᱩᱸ᱾
ᱦᱮᱸ?
ᱦᱮᱸ ᱚᱱᱠᱟ ᱫᱚ ᱴᱷᱤᱠ ᱫᱚ ᱴᱷᱤᱠ ᱜᱮᱵᱤᱱ ᱢᱮᱱ ᱫᱟ᱾ ᱵᱟᱱᱟᱨ ᱚᱠᱟᱮ ᱞᱮᱠᱟᱛᱮᱵᱚᱱ ᱟᱯᱱᱟᱨ ᱫᱚᱦᱚ ᱠᱟᱜᱼᱟ?
ᱟᱪᱪᱷᱟ ᱪᱷᱟ ᱪᱷᱟ᱾ ᱚᱱᱟ ᱜᱮᱛᱚ ᱜᱚᱝᱠᱮ ᱠᱟᱛᱷᱟ ᱢᱟ ᱠᱟᱛᱷᱟ ᱠᱟᱱ ᱜᱮ᱾ ᱴᱷᱤᱠ ᱴᱷᱤᱠ ᱴᱷᱤᱠ ᱴᱷᱤᱠ ᱟᱹᱰᱤᱰᱤ ᱢᱚᱡᱽ ᱟᱡᱚᱢᱚᱜ ᱟᱞᱤᱧᱟᱜ ᱨᱚᱲ?
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱱᱤᱛ ᱫᱚ᱾
ᱟᱫᱚ ᱚᱱᱟ ᱜᱮᱛᱚ ᱵᱟᱠᱷᱟᱱ ᱥᱟᱹᱨᱤᱜᱮ ᱠᱟᱛᱷᱟ ᱢᱟ ᱠᱟᱛᱷᱟ ᱠᱟᱱ ᱜᱮ ᱟᱫᱚ ᱞᱟᱦᱟ ᱱᱟᱜ ᱡᱤᱱᱤᱥ ᱦᱚᱸ ᱫᱚᱦᱚ ᱫᱚᱨ ᱟᱹᱞᱤᱧ ᱞᱤᱧ ᱢᱮᱱᱟ ᱡᱮ ᱢᱟᱨᱟᱝ ᱛᱮᱱᱟᱜ ᱡᱤᱱᱤᱥ ᱦᱚᱸ ᱟᱵᱚ ᱫᱚᱦᱚ ᱫᱚᱨᱠᱟᱨᱟᱵᱚᱱ ᱠᱟᱱᱟ᱾ ᱠᱟᱨᱚᱱ ᱫᱚ ᱦᱟᱯᱮᱱ ᱫᱤᱱ ᱨᱮᱱ ᱡᱟᱦᱟᱸᱭ ᱯᱚᱯᱚᱝᱲᱟ ᱠᱚ ᱢᱮᱱᱟᱜ ᱠᱚᱣᱟ ᱱᱩᱠᱩ ᱵᱟᱠᱷᱟᱱ ᱪᱤᱠᱟᱹᱛᱮᱠᱚ ᱪᱤᱠᱟᱹᱛᱮᱠᱚ ᱥᱮᱬᱟᱭ ᱛᱟᱵᱚᱱᱟ ᱜᱚᱝᱠᱮ ᱟᱨ ᱟᱵᱚ ᱥᱟᱱᱛᱟᱲ ᱠᱟᱱᱟ ᱵᱚᱱ ᱟᱵᱚ ᱫᱚ ᱥᱟᱱᱛᱟᱲ ᱡᱮᱦᱮᱛᱩ ᱠᱟᱱᱟ ᱵᱚᱱ ᱟᱵᱚᱣᱟᱜ ᱢᱟᱱᱮ ᱯᱟᱹᱦᱤᱞᱟᱜ ᱨᱮᱜᱮ ᱩᱯᱩᱢ ᱛᱟᱵᱚᱱ ᱫᱚ ᱟᱵᱚᱣᱟᱜ ᱦᱚᱸ ᱦᱮᱸ ᱥᱮ ᱪᱮᱫ ᱜᱚᱝᱠᱮ?
ᱦᱮᱸ ᱦᱮᱸ ᱟᱪᱪᱷᱟ ᱢᱟᱥᱮ ᱟᱹᱵᱤᱱ ᱠᱟᱹᱴᱤᱡ ᱞᱟᱹᱭ ᱵᱤᱱ ᱪᱤᱠᱟᱹ ᱞᱮᱠᱟᱛᱮ ᱱᱚᱣᱟ ᱵᱚᱱ ᱡᱚᱛᱚᱱ ᱠᱟᱛᱮᱫ ᱵᱚᱱ ᱫᱚᱦᱚ ᱫᱟᱲᱮᱭᱟᱜᱼᱟ᱾
ᱟᱫᱚ ᱜᱚᱢᱠᱮ ᱟᱹᱞᱤᱧᱟᱜ ᱢᱮᱱ ᱫᱚ ᱱᱚᱟᱭ ᱞᱟᱹᱭᱟ ᱡᱮ ᱡᱚᱛᱚᱱ ᱠᱟᱛᱮᱜ ᱵᱚᱱ ᱫᱚᱦᱚ ᱫᱟᱲᱮᱭᱟᱜᱼᱟ, ᱠᱟᱨᱚᱱ ᱫᱚ ᱢᱟᱱᱮ ᱟᱹᱞᱤᱧ ᱞᱤᱧ ᱢᱮᱱᱟ ᱡᱮ ᱱᱚᱝᱠᱟᱱᱟᱜ ᱢᱟᱱᱮ ᱟᱵᱚ ᱥᱟᱶᱛᱟ ᱨᱮᱱᱟᱜ ᱡᱟᱦᱟᱸ ᱡᱤᱱᱤᱥ ᱠᱚ ᱢᱮᱱᱟᱜᱼᱟ, ᱛᱚ ᱚᱱᱟ ᱦᱚᱸ ᱦᱚᱭ ᱛᱚ ᱡᱩᱫᱤ ᱢᱤᱫᱴᱮᱱ ᱥᱮᱨᱣᱟ ᱞᱮᱠᱟᱛᱮ ᱡᱩᱫᱤ ᱵᱚᱱ ᱫᱚᱦᱚᱭᱟ ᱡᱮ ᱱᱚᱣᱟ ᱫᱤᱱ ᱫᱚ ᱱᱚᱣᱟ ᱵᱚᱸᱜᱟ ᱵᱩᱨᱩᱣᱟᱜ ᱦᱩᱭᱩᱜᱼᱟ ᱥᱮ ᱱᱚᱣᱟ ᱫᱤᱱ ᱫᱚ ᱱᱚᱣᱟᱛᱮ ᱢᱮᱱᱫᱟ ᱥᱮᱤᱭᱟᱜ ᱜᱮ ᱦᱩᱭᱩᱜᱼᱟ᱾ ᱱᱚᱝᱠᱟ ᱡᱩᱫᱤ ᱢᱤᱫ ᱫᱤᱱ ᱫᱤᱱ ᱫᱤᱱ ᱢᱮᱱᱟᱜ ᱛᱟᱵᱚᱱᱟ ᱡᱟᱦᱟᱸ ᱟᱵᱚ ᱵᱚᱱ ᱴᱷᱟᱲᱟᱣ ᱜᱚᱴᱟ ᱠᱟᱫᱟ, ᱚᱱᱟ ᱫᱤᱱ ᱠᱚᱨᱮ ᱡᱩᱫᱤ ᱡᱚᱛᱚᱦ ᱦᱚᱲ ᱢᱟᱱᱮ ᱚᱱᱟᱛᱮ, ᱚᱱᱟᱛᱮ ᱚᱱᱟᱛᱮᱜᱮᱠᱚ ᱥᱡᱟᱣᱱᱟ ᱢᱤᱫ ᱫᱤᱱ ᱫᱚ ᱦᱚᱭ